ᱦᱮᱞᱳ᱾
ᱨᱚᱲ ᱟᱡᱚᱢᱚᱜ ᱠᱟᱱᱟ?
ᱦᱮᱸ ᱡᱚᱦᱟᱨ ᱜᱮ,
ᱡᱚᱦᱟᱨ ᱜᱮ᱾
ᱦᱩᱸ ᱟᱨ ᱥᱟᱹᱜᱩᱱ, ᱦᱳᱭ ᱱᱟᱯᱟᱭ ᱜᱮ ᱟᱯᱮ ᱜᱮ ᱪᱮᱫ ᱞᱮᱠᱟ?
ᱮ ᱱᱟᱯᱟᱭ ᱜᱮ᱾
ᱟᱪᱪᱷᱟ, ᱱᱟᱯᱟᱭ ᱜᱮᱵᱚ ᱛᱟᱦᱮᱸᱞᱮᱱ ᱠᱷᱟᱡ ᱜᱮ ᱵᱷᱟᱜᱮ ᱱᱤᱭᱟᱹ ᱡᱤᱭᱚᱱ ᱨᱮ᱾ ᱛᱟᱞᱮᱟᱜ
ᱛᱟᱦᱮᱞᱮ ᱚᱲᱟᱜ ᱠᱚᱨᱮᱜ ᱜᱤ?
ᱦᱮᱸ ᱚᱲᱟᱜ ᱠᱚᱨᱮ ᱜᱮ ᱱᱤᱛ ᱦᱟᱹᱵᱤᱡ ᱛᱮ ᱟᱫᱚ, ᱚᱲᱟᱜ ᱠᱚᱨᱮ ᱜᱮ ᱠᱟᱹᱢᱤ ᱵᱟᱲᱟ ᱠᱚ᱾ ᱡᱟ ᱜᱮ ᱠᱟᱹᱢᱤ ᱵᱟᱲᱟ ᱠᱚ ᱦᱳᱭᱳᱜ ᱠᱟᱱᱟ᱾
ᱦᱩᱸ
ᱟ ᱛᱟᱦᱚᱞᱮ ᱛᱤᱦᱤᱧ ᱱᱤᱛᱚᱜ ᱟᱞᱟᱝ ᱱᱤᱛᱚᱜ ᱢᱤᱫᱴᱟᱝ ᱟᱻ ᱛᱤᱭᱟᱹ ᱛᱮ ᱞᱟᱝ ᱜᱚᱞᱯᱚᱭᱟ ᱡᱟᱦᱟᱸ ᱫᱚ ᱦᱳᱭᱳᱜ ᱠᱟᱱᱟ ᱟᱨ ᱰᱟᱝᱨᱤ ᱠᱩ ᱦᱮᱸᱥᱮ ᱟᱵᱚ ᱰᱟᱝᱨᱤ ᱠᱚ, ᱛᱤᱱᱟᱹᱜ ᱞᱟᱹᱠᱛᱤᱭᱟᱱ ᱜᱮᱭᱟ ᱠᱚ ᱟᱵᱚ? ᱢᱟᱹᱱᱢᱤ ᱢᱩᱫᱽ ᱨᱮᱼᱼ ᱦᱮᱸ ᱛᱤᱱᱟᱹᱜ ᱟᱵᱚ ᱜᱚᱲᱚ ᱠᱚ ᱮᱢ ᱫᱟᱲᱮ ᱟᱵᱚᱱ ᱠᱟᱱᱟ ᱩᱱᱠᱩ ᱦᱚᱸ ᱦᱮᱸ, ᱥᱮ ᱛᱤᱱᱟᱹᱜ ᱠᱚ ᱞᱟᱹᱠᱛᱤᱭᱟᱱ ᱜᱮᱭᱟ᱾ ᱪᱮᱫ ᱪᱮᱫ ᱠᱚᱨᱮ ᱟᱵᱚ ᱜᱚᱲᱚ ᱠᱚ ᱮᱢ ᱫᱟᱲᱮ ᱟᱵᱚᱱ ᱠᱟᱱᱟ ᱞᱟᱹᱠᱛᱤᱭᱟᱱ ᱜᱮᱭᱟ᱾ ᱦᱮᱸ ᱥᱮ, ᱯᱩᱭᱞᱩ ᱨᱮᱼᱼ ᱟᱢᱜᱮ ᱦᱟᱜ ᱚᱱᱟ ᱫᱚ ᱠᱟᱹᱴᱤᱡ ᱞᱟᱹᱭ ᱛᱟᱞᱟᱝ ᱢᱮ,
ᱰᱟᱹᱝᱨᱤ ᱫᱚ? ᱟᱭᱢᱟ ᱡᱚᱛᱚ ᱨᱮᱱ ᱜᱮᱠᱚ ᱛᱟᱦᱮᱱ ᱜᱮᱭᱟ ᱟᱨ ᱥᱮᱫᱟᱭ ᱠᱷᱚᱱ ᱵᱚ ᱟᱹᱥᱩᱞᱼᱼ ᱟᱹᱥᱩᱞ ᱦᱩᱭᱩᱜ ᱠᱚᱣᱟ ᱰᱟᱝᱨᱤ ᱢᱮᱨᱚᱢ ᱠᱚ ᱥᱮᱼᱼ ᱚᱱᱠᱟᱱ ᱟᱭᱢᱟ ᱟᱹᱥᱩᱞ ᱡᱤᱭᱟᱹᱞᱤ ᱠᱚ ᱢᱮᱱᱟᱜ ᱠᱚᱣᱟ ᱚᱲᱟᱜ ᱨᱮᱵᱚᱱ ᱟᱹᱥᱩᱞ ᱠᱚᱣᱟ ᱟᱨᱼᱼ ᱩᱱᱠᱩ ᱰᱟᱹᱝᱨᱤ ᱫᱚᱼᱼ ᱟᱭᱢᱟ ᱟᱵᱚᱣᱟᱜ ᱜᱚᱲᱚ ᱨᱮ ᱠᱟᱹᱢᱤᱨᱮ ᱜᱚᱲᱚ ᱥᱚᱯᱚᱦᱚᱫ ᱨᱮ ᱢᱮᱱᱟᱜ ᱠᱚᱣᱟ᱾ ᱜᱚᱲᱚᱣᱟᱵᱚᱱ ᱟᱠᱚ ᱡᱮᱢᱚᱱᱼᱼ ᱠᱷᱮᱛ ᱵᱚᱱ ᱥᱤᱭᱟ ᱥᱮᱼᱼ ᱡᱟᱦᱟᱱᱟᱜ ᱦᱩᱲᱩ ᱠᱚᱵᱚᱱ ᱥᱟᱜᱟᱲᱟ ᱾ ᱚᱱᱟ ᱠᱚ, ᱟᱨ ᱱᱩᱠᱩ ᱰᱟᱝᱨᱤ ᱤᱭᱟᱹ ᱛᱮᱜᱮ ᱟᱵᱚ ᱪᱟᱥᱵᱟᱥ ᱵᱚᱱ ᱠᱟᱹᱢᱤ ᱫᱟᱲᱮᱭᱟᱜ ᱠᱟᱱᱟ᱾
ᱦᱮᱸ
ᱟᱨᱼᱼ ᱛᱟᱨᱯᱚᱨᱼᱼ ᱰᱟᱹᱝᱨᱤᱼᱼ ᱰᱟᱹᱝᱨᱤ ᱦᱚᱸ ᱱᱟᱯᱟᱭᱼᱼ ᱦᱮᱸ ᱟᱹᱰᱤ ᱟᱹᱰᱤ ᱨᱚᱠᱚᱢᱨᱮ ᱜᱚᱲᱚ ᱠᱚ ᱮᱢᱟᱵᱚᱱ ᱠᱟᱱᱟ᱾
ᱦᱮᱸ ᱢᱟᱱᱮ ᱞᱟᱹᱭ ᱞᱮᱠᱟᱛᱮ ᱟᱵᱩ ᱥᱮᱫᱟᱭ ᱫᱚᱦᱟᱸᱜ, ᱥᱮᱫᱟᱭ ᱫᱚ ᱦᱟᱸᱜ ᱮᱸ ᱚᱱᱠᱟᱼᱼ ᱴᱨᱟᱠᱴᱟᱨ ᱠᱚ ᱵᱟᱝ ᱛᱟᱦᱮᱸ ᱠᱟᱱ ᱛᱟᱵᱚᱱᱟ ᱥᱮ, ᱱᱤᱭᱟᱹ ᱴᱨᱟᱠᱴᱚᱨ ᱫᱚ ᱵᱟᱝ ᱛᱟᱦᱮᱸ ᱠᱟᱱᱟ ᱠᱷᱟᱞᱤ ᱤᱭᱟᱹᱻ ᱟᱵᱚ ᱪᱟᱥᱵᱟᱥᱮᱫ ᱛᱟᱦᱮᱱᱟ ᱵᱚ ᱠᱷᱮᱛ ᱠᱩ ᱥᱤ ᱦᱩᱭᱩᱜ ᱠᱟᱱ ᱛᱟᱦᱮᱱᱟ᱾ ᱰᱟᱹᱝᱨᱤ ᱠᱚ ᱫᱟᱨᱟᱭ ᱛᱮᱜᱮ ᱦᱮᱸ ᱰᱟᱹᱝᱨᱤ ᱠᱚ᱾ ᱥᱮ ᱱᱟᱦᱮᱞ ᱠᱚ᱾ ᱟᱨ ᱤᱭᱟᱹ ᱠᱟᱛᱮ ᱟᱠᱟ ᱠᱟᱛᱮ ᱚᱱᱠᱟ ᱱᱟᱦᱮᱞ ᱠᱚ ᱞᱟᱜᱟᱣ ᱠᱟᱛᱮᱫ ᱦᱩᱭᱩᱜ ᱠᱟᱱ ᱛᱟᱦᱮᱸᱱᱟ᱾ ᱚᱱᱠᱟ ᱠᱟᱛᱮᱫ ᱢᱟᱹᱱᱢᱤ ᱠᱚ ᱪᱟᱥᱵᱟᱥᱮᱫ ᱛᱟᱦᱮᱱᱟ ᱚᱱᱠᱟ ᱠᱟᱛᱮᱫ ᱠᱚ ᱡᱚᱢ ᱧᱩᱭᱮᱫ ᱛᱟᱦᱮᱱᱟᱠᱚ᱾ ᱟᱨ ᱟᱨ ᱰᱟᱹᱝᱨᱤ ᱡᱩᱫᱤ ᱵᱟᱠᱚ ᱛᱟᱦᱮᱸ ᱠᱚᱜᱼᱟ ᱛᱟᱦᱚᱞᱮ ᱠᱷᱟᱱᱼᱼ ᱛᱚ ᱯᱟ ᱯᱟᱪᱮᱫ ᱤᱧᱟᱹᱜ ᱢᱚᱱᱮ ᱞᱮᱠᱟ ᱛᱮᱫᱚᱼᱼ ᱟᱨ ᱪᱟᱥᱵᱟᱥ ᱫᱚ ᱚᱱᱠᱟ ᱫᱚ ᱦᱩᱭ ᱠᱚᱜ ᱨᱮᱦᱚᱸ, ᱢᱟᱱᱮ ᱚᱱᱠᱟ ᱢᱚᱸᱡᱽ ᱥᱟᱺᱦᱤᱡ ᱥᱮ ᱵᱷᱟᱜᱤ ᱴᱷᱤᱠ ᱥᱟᱺᱦᱤᱡ ᱫᱚ ᱾ ᱠᱷᱮᱛ ᱦᱟᱥᱟ ᱠᱚᱫᱚ ᱵᱟᱝ ᱪᱟᱥ ᱠᱚᱜᱼᱟ ᱡᱟᱹᱱᱤᱡ᱾
ᱦᱩᱸ
ᱟᱨ ᱰᱟᱹᱝᱨᱤ ᱠᱚᱫᱚ ᱚᱱᱟᱛᱮ, ᱟᱹᱰᱤ ᱠᱩ ᱞᱟᱹᱠᱛᱤᱭᱟᱱ ᱜᱮᱭᱟ ᱟᱨ ᱟᱹᱰᱤᱜᱮ ᱜᱚᱲᱚ ᱠᱚ ᱮᱢ ᱟᱠᱟᱫ ᱵᱚᱱᱟ᱾ ᱟᱨ ᱠᱚ ᱱᱤᱛᱚᱜ ᱦᱚᱸᱠᱚ ᱮᱢᱟᱵᱚᱱ ᱠᱟᱱᱟ᱾
ᱦᱮᱸ
ᱟᱨ ᱱᱤᱛᱚᱜ ᱧᱮᱞ ᱞᱮᱠᱷᱟᱱ, ᱟᱸᱻ, ᱡᱟᱦᱟᱸ ᱛᱤᱱᱟᱹᱜ ᱴᱨᱟᱠᱴᱟᱨ ᱦᱮᱡ ᱟᱠᱟᱱ ᱨᱮᱦᱚᱸᱼᱼ ᱮᱸᱻ ᱢᱟᱹᱱᱢᱤ ᱠᱚ? ᱟ, ᱪᱟᱥᱼᱵᱥᱮᱜ ᱜᱮᱭᱟ ᱠᱚ ᱦᱩᱲᱩ ᱠᱷᱮᱛ ᱠᱚ, ᱥᱤᱭᱟᱜ ᱥᱤᱭᱟᱜ ᱜᱮᱭᱟ ᱱᱮᱛᱟᱨ ᱦᱚᱸᱼᱼ ᱠᱤᱱᱛᱩ ᱠᱚᱢ ᱠᱟᱱᱟ, ᱢᱮᱱᱠᱷᱟᱱ ᱱᱩᱸᱠᱩᱼᱼ
ᱦᱮᱸ ᱥᱮ, ᱢᱮᱱᱟᱜ ᱜᱮᱭᱟ?
ᱦᱮᱸ ᱫᱚ ᱚᱱᱠᱟᱜᱮ, ᱟᱵᱚ ᱟᱨᱦᱚᱸᱼᱼ ᱚ, ᱰᱟᱹᱝᱨᱤ ᱥᱟᱶᱼᱥᱟᱶᱛᱮ? ᱟ, ᱜᱟᱹᱭ ᱠᱚᱫᱚ ᱦᱟᱸᱜ ᱼᱼ ᱰᱟᱸᱝᱨᱤ ᱢᱚᱛᱚ ᱜᱮ ᱜᱚᱲ ᱠᱚᱼᱼ ᱛᱚ ᱟᱢᱟᱜᱼᱼ ᱚᱱᱠᱟᱱᱟᱜ, ᱯᱨᱚᱴᱤᱱ, ᱧᱮᱞ ᱞᱮᱠᱟᱱᱟᱜ ᱠᱚ ᱚᱢᱟᱵᱚᱱ ᱠᱟᱱᱟᱼᱼ ᱦᱚᱲᱢᱚ ᱨᱮ, ᱡᱟᱦᱟ ᱫᱚ ᱞᱟᱹᱠᱛᱤᱭᱟᱱ ᱜᱮᱭᱟ᱾ ᱮᱠᱟᱞ ᱞᱟᱠᱛᱤᱭᱟᱜᱼᱟ ᱮᱢᱟᱵᱚᱱᱼᱼ ᱡᱚ ᱟᱞᱮ ᱜᱟᱹᱭ, ᱠᱚ ᱪᱟᱜ ᱞᱟᱹᱠᱛᱤ ᱠᱚ ᱮᱢᱟᱵᱚᱱ ᱠᱟᱱᱟ ᱾ ᱞᱟᱹᱭ
ᱦᱮᱸ ᱩᱱᱠᱩ ᱦᱚᱸ, ᱰᱟᱝᱨᱤ, ᱡᱚᱛᱚᱱ ᱞᱟᱜᱟᱜᱼᱟ᱾ ᱡᱚᱢ ᱧᱩ ᱥᱮ, ᱜᱷᱟᱥ ᱠᱚ ᱥᱮ, ᱱᱤ ᱠᱚ᱾ ᱫᱟᱜ ᱠᱚ ᱩᱱᱠᱩ ᱦᱚᱸ ᱮᱢ ᱞᱟᱹᱠᱛᱤ ᱢᱮᱱᱟᱜᱼᱟ᱾
ᱦᱳᱭ ᱦᱳᱭ
ᱛᱟᱦᱞᱮ ᱠᱷᱟᱱ ᱩᱱᱠᱩ ᱜᱟᱹᱭ ᱦᱚᱸ, ᱰᱷᱮᱨ ᱧᱚᱜᱼᱼ ᱩᱱᱠᱩ ᱦᱚᱸ, ᱰᱷᱮᱨᱧᱚᱜ ᱛᱚᱣᱟ ᱫᱟᱲᱮᱭᱟᱜᱼᱟ ᱥᱮᱼᱼ ᱟᱡ ᱦᱚᱸ ᱦᱚᱲᱢᱚ ᱴᱷᱤᱠ ᱛᱟᱦᱮᱱ ᱛᱟᱭᱟ᱾
ᱦᱳᱭ ᱦᱳᱭ
ᱟᱨ ᱚᱱᱟ ᱪᱷᱟᱲᱟ ᱦᱚᱸ, ᱟᱭᱢᱟ᱾ ᱟᱭᱢᱟ ᱦᱚᱲ ᱜᱮ, ᱥᱮ ᱡᱚᱛᱚ ᱦᱚᱨ ᱜᱮ, ᱰᱟᱹᱝᱨᱤ ᱵᱚᱱ ᱟᱹᱥᱩᱞᱮᱫ ᱠᱚᱣᱟ ᱟᱨ ᱩᱸᱼᱼ ᱠᱷᱚᱭ ᱛᱷᱚᱨᱟ ᱴᱟᱠᱟ ᱯᱩᱭᱥᱟ ᱦᱩᱭᱩᱜ ᱠᱟᱱᱟ, ᱡᱮᱼᱼ ᱯᱚᱭᱥᱟ ᱠᱚ ᱫᱚᱨᱠᱟᱨ ᱟᱵᱚᱱ ᱠᱟᱱᱟ ᱡᱚᱼᱼ ᱡᱚᱠᱷᱚᱱ ᱛᱚᱠᱷᱚᱱ ᱵᱚᱱ ᱟᱹᱠᱷᱨᱤᱧ ᱜᱚᱫ ᱠᱚᱣᱟ, ᱰᱟᱹᱝᱨᱤ ᱠᱚ᱾ ᱚᱱᱟ ᱛᱮᱦᱚᱸ ᱜᱚᱲᱚ ᱵᱚᱱ ᱧᱟᱢ ᱮᱫᱟ᱾
ᱦᱳᱭ ᱴᱷᱤᱠ ᱪᱚᱝ, ᱴᱷᱤᱠ ᱱᱟᱯᱟᱭ, ᱟᱹᱰᱤ ᱱᱟᱯᱟᱭ᱾ ᱮᱸ, ᱜᱤᱢ ᱞᱟᱹᱭ ᱠᱟᱫᱟ᱾ ᱠᱟᱨᱚᱱ, ᱜᱟᱹᱭ ᱦᱚᱸᱜᱚᱭ ᱡᱮ ᱛᱚᱣᱟ ᱠᱚ ᱮᱢᱟ ᱵᱚᱱ ᱠᱟᱱᱟ᱾ ᱛᱚᱣᱟ ᱠᱷᱚᱱᱟᱜ ᱨᱮᱦᱚᱸ ᱟᱹᱰᱤ ᱨᱚᱠᱚᱢ, ᱛᱮᱭᱟᱨᱚᱜ ᱠᱟᱱᱟ, ᱡᱟᱦᱟᱸ ᱫᱚᱼᱼ ᱛᱚᱣᱟ ᱠᱷᱚᱱᱟᱜ ᱫᱳᱭ ᱛᱮᱭᱟᱨᱚᱜ ᱠᱟᱱᱟ ᱦᱮᱸ᱾ ᱫᱚᱭ ᱦᱚᱸ ᱟᱨ ᱫᱚᱭ ᱟᱨᱦᱚᱸᱼᱼ ᱚᱱᱟ ᱫᱳᱭ ᱨᱮᱱᱟᱜ ᱪᱷᱟᱹᱞᱮ ᱠᱷᱚᱱᱟᱜ ᱟᱨᱼᱼ ᱦᱚᱸ, ᱛᱚᱣᱟ ᱪᱷᱟᱞᱮ ᱠᱷᱚᱱᱟᱜ ᱟᱨᱦᱚ ᱜᱤᱛ ᱜᱮᱭᱟᱨᱚᱜᱼᱟ ᱾ ᱠᱟᱱᱟ ᱟᱨ ᱚᱱᱟ ᱜᱷᱤ ᱠᱩᱫᱚ ᱞᱟᱹᱭ ᱫᱟᱠᱚ ᱜᱷᱤ ᱡᱚᱢ ᱞᱮᱠᱷᱟᱱ ᱫᱚ ᱟᱵᱚᱣᱟᱜ ᱟᱻ ᱦᱚᱲᱢᱚ ᱟᱹᱰᱤ ᱱᱟᱯᱟᱭ ᱛᱟᱸᱦᱮᱱᱟ ᱵᱮᱥ ᱛᱟᱦᱮᱱᱟ ᱟᱹᱰᱤ ᱫᱤᱥᱟᱹ ᱫᱟᱲᱮ ᱮᱸ ᱮᱸ ᱤᱭᱟᱹ ᱫᱚᱦᱚᱭᱟᱭ ᱫᱤᱥᱟᱹ ᱫᱟᱲᱮ ᱫᱚᱦᱚᱭᱟᱭ᱾ ᱡᱚᱢ ᱞᱮᱠᱷᱟᱱ ᱠᱤ ᱛᱚᱣᱟ ᱧᱩ ᱞᱮᱠᱷᱟᱱ ᱛᱟᱭᱛᱚ᱾ ᱱᱟ ᱠᱩᱫᱚ ᱟᱹᱰᱤᱻ ᱟᱹᱰᱤ ᱞᱟᱹᱠᱛᱤᱭᱟᱭ ᱛᱚ ᱦᱚᱲᱢᱚ ᱨᱮ᱾ ᱦᱩ ᱟᱨ ᱱᱤᱭᱟᱹ ᱠᱩ ᱡᱩᱫᱤ ᱟᱵ ᱵᱟᱝ ᱧᱩᱭᱟ᱾ ᱞᱮᱠᱷᱟᱱ ᱛᱚ ᱟᱵᱚ ᱦᱚᱲᱢᱚ ᱨᱮ ᱢᱤᱫᱴᱟᱝ ᱟᱹᱰᱤ ᱢᱟᱨᱟᱝ ᱜᱟᱹ ᱜᱟᱹᱲᱛᱤᱷᱤ ᱛᱟᱦᱮᱱᱟ ᱡᱟᱸᱦᱟ ᱫᱚ ᱚᱱᱟ ᱠᱚ ᱨᱮᱭᱟᱜ ᱟᱸᱻ ᱚᱵᱷᱟᱵ ᱛᱮᱦᱮᱱᱟ ᱟᱫᱚ ᱚᱱᱟ ᱠᱚ ᱨᱮᱭᱟᱜ ᱤᱭᱟᱹ ᱛᱦᱮᱱ ᱟᱱᱟᱴ ᱛᱟᱦᱮᱱ ᱟᱫᱚ ᱚᱱᱟ ᱠᱚ ᱡᱟᱛᱮᱜ ᱩᱸ ᱚᱱᱟᱠᱚᱭ ᱯᱩᱨᱩᱱᱟᱭ ᱚᱱᱟ ᱛᱚᱣᱟ ᱜᱤ᱾ ᱚᱱᱟ ᱠᱚ ᱧᱮᱞ ᱞᱮᱠᱷᱟᱱ ᱟᱵᱚᱣᱟᱜ ᱦᱚᱲᱢᱚ ᱵᱮᱥ ᱛᱮᱦᱮᱱᱟ ᱱᱟᱯᱟᱭ ᱥᱟᱦᱤᱡ ᱡᱚᱛᱚ ᱠᱤᱪᱷᱩ ᱢᱮᱫ ᱩᱸ ᱱᱟᱯᱟᱭ ᱥᱟᱺᱦᱤᱡ ᱵᱚᱱ ᱧᱮᱞ ᱟᱱᱴᱟᱜᱼᱟ᱾ ᱦᱮᱸ ᱡᱚᱛᱚ ᱜᱤ ᱱᱟᱯᱟᱭ ᱛᱤᱜᱤ ᱛᱟᱦᱮᱱ ᱛᱟᱵᱚᱱᱟ ᱟᱵᱚᱣᱟᱜ ᱡᱟᱝ ᱡᱟᱦᱟᱸ ᱦᱚᱲᱢ ᱡᱟᱝᱠᱩ ᱠᱮᱴᱮᱡᱚᱜ ᱠᱚ ᱠᱮᱴᱮᱡᱚᱜᱼᱟ ᱞᱟᱹᱭ ᱫᱟᱠᱚ ᱚᱱᱠᱟ ᱜᱮ᱾ ᱦᱮᱸ ᱡᱟᱝ ᱠᱩ ᱠᱮᱴᱮᱡᱚᱜ ᱛᱟᱵᱚᱱᱟ᱾ ᱟᱨ ᱱᱟᱯᱟᱭ ᱥᱟᱺᱦᱤᱡ ᱟᱵᱚᱣᱟᱜ ᱦᱚᱲᱢᱚ ᱛᱮᱦᱮᱱ ᱛᱟᱵᱚᱱᱟ᱾ ᱟᱫᱚ ᱢᱤᱫ ᱞᱮᱠᱟᱛᱮ ᱞᱟᱹᱭ ᱞᱮᱠᱷᱟᱱ ᱫᱚ ᱟᱹᱰᱤᱜᱤ ᱞᱟᱹᱠᱛᱤᱭᱟᱱ ᱜᱮᱭᱟ ᱠᱚ᱾ ᱰᱟᱝᱨᱟ ᱥᱮ ᱜᱟᱹᱭ᱾
ᱦᱩᱸ
ᱩ
ᱛᱮ ᱡᱚᱢ ᱦᱚᱸᱠᱚ ᱮᱢᱟᱵᱚᱱ ᱠᱟᱱᱟ ᱟᱨ ᱱᱟᱛᱮ ᱟᱵᱚᱣᱟᱜ ᱠᱟᱹᱢᱤ ᱛᱮᱦᱚᱸ ᱜᱚᱲᱚ ᱠᱚ ᱮᱢᱚᱜ ᱠᱟᱱᱟ᱾
ᱦᱳᱭ ᱦᱳᱭ ᱮᱠᱫᱚᱢ᱾
ᱟᱨ ᱱᱚᱣᱟ ᱛᱚᱣᱟ ᱫᱚ ᱡᱟᱦᱟᱸ ᱛᱤᱱᱟᱹᱜ ᱪᱤ᱾ ᱡᱟᱸᱦᱟᱸ ᱛᱤᱱᱟᱹᱜ ᱜᱤ ᱡᱟᱦᱟᱸᱱᱟᱜ ᱡᱤᱱᱤᱥ ᱨᱮ ᱵᱷᱤᱴᱟᱢᱤᱱ ᱠᱩ ᱛᱮᱦᱮᱱᱟ ᱚᱱᱟᱠᱩ
ᱦᱩᱸ
ᱵᱟᱢ ᱡᱚᱢ ᱨᱮᱦᱚᱸ ᱴᱷᱤᱠ ᱜᱮᱭᱟ ᱠᱤᱱᱛᱩ ᱛᱳᱣᱟᱢ ᱧᱩ ᱛᱳᱣᱟ ᱨᱮᱫᱚ ᱡᱚᱛᱚ ᱡᱚᱛᱚ ᱤᱭᱟᱹ ᱛᱮᱦᱮᱸᱱᱟ᱾
ᱦᱩᱸ
ᱡᱚᱛᱚ ᱵᱷᱤᱴᱟᱢᱤᱱ ᱜᱤ ᱛᱳᱣᱟ ᱨᱮ ᱛᱟᱦᱮᱱᱟ ᱟᱫᱚ ᱚᱱᱟᱢ ᱧᱩ ᱞᱮᱠᱷᱟᱡ ᱟᱨ ᱮᱴᱟᱜ ᱟᱜ ᱠᱤᱪᱷᱩ ᱵᱟᱢ ᱡᱚᱢ ᱠᱷᱟᱡ ᱯᱷᱚᱞᱰᱚᱞ ᱠᱩ ᱮᱱᱛᱮ ᱨᱮᱦᱚᱸ ᱜᱟᱱᱚᱜᱼᱟ ᱠᱤᱱᱛᱩ ᱛᱳᱣᱟ ᱫᱚ ᱡᱚᱛᱚ ᱞᱮᱠᱟᱱᱟᱜ ᱵᱷᱤᱴᱟᱢᱤᱱ ᱛᱮᱦᱮᱸᱱᱟ ᱚᱱᱟᱢ ᱧᱩ ᱞᱮᱠᱷᱟᱡ ᱜᱤ ᱟᱢᱟᱜ ᱦᱚᱨᱢᱚ ᱨᱮᱦᱚᱸ ᱡᱟᱦᱟᱱᱟᱜ ᱵᱷᱤᱴᱟᱢᱤᱨ ᱚᱵᱷᱟᱵᱽ ᱮᱟᱦᱮᱱᱟ ᱚᱱᱟ ᱦᱚᱸ ᱯᱩᱨᱩᱱᱚᱜᱼᱟ᱾
ᱴᱷᱤᱠ ᱴᱷᱤᱠ ᱾
ᱚᱱᱟ ᱫᱚ ᱦᱟᱸᱜ ᱦᱚᱲᱢᱚ ᱯᱚᱠᱠᱷᱮ ᱦᱚᱸ ᱵᱷᱟᱜᱤ ᱜᱤᱭᱟ᱾
ᱦᱳᱭ ᱴᱷᱤᱠ ᱴᱷᱤᱠ᱾ ᱚᱱᱠᱟ ᱞᱮᱠᱟ ᱟᱨ ᱱᱟᱛᱮ ᱧᱮᱞ ᱞᱮᱠᱷᱟᱱ ᱠᱟᱰᱟ ᱡᱟᱦᱟᱸᱭ ᱠᱟᱰᱟ ᱵᱚᱱ ᱢᱮᱛᱟᱣ ᱟᱠᱚ ᱠᱟᱱᱟ ᱩᱱᱠᱩ ᱫᱚ ᱡᱟᱦᱟᱸᱭ ᱫᱚᱠᱚ ᱦᱮᱸᱥᱮ ᱟᱨ ᱤᱭᱟᱹ ᱠᱷᱚᱱᱟᱜ ᱰᱟᱹᱝᱨᱤ ᱠᱷᱚᱱᱟᱜ ᱫᱚᱠᱚ ᱢᱟᱨᱟᱝ ᱧᱚᱜ ᱜᱤᱭᱟ ᱟᱫᱚ ᱠᱟᱰᱟ ᱠᱚ ᱢᱮᱛᱟᱣᱟᱠᱟᱱᱟ ᱩᱱᱠᱩ ᱠᱚᱫᱚ ᱦᱟᱸᱜ ᱠᱚ ᱦᱮᱸᱫᱮ ᱜᱮᱭᱟ ᱠᱚ ᱨᱚᱝᱴᱟᱜ ᱫᱚ ᱦᱮᱸᱫᱮ ᱜᱮᱛᱟ ᱠᱚ ᱩᱱᱠᱩ ᱦᱚᱸ ᱟᱵᱚ ᱛᱳᱣᱟ ᱠᱚ ᱮᱢᱟ ᱵᱚᱱ ᱠᱟᱱᱟ ᱩᱱᱠᱩ ᱫᱚ ᱟᱨᱦᱚᱸ ᱡᱟᱹᱥᱛᱤ ᱜᱟᱹᱭ ᱠᱷᱚᱱᱟᱜ ᱟᱹᱰᱤ ᱜᱟᱱ ᱡᱟᱹᱥᱛᱤ ᱛᱳᱣᱟ ᱠᱚ ᱮᱢᱟᱵᱚᱱ ᱜᱮᱭᱟ
ᱦᱩᱸ ᱩᱱᱠᱩ ᱠᱟᱰᱟ ᱟᱨ ᱢᱮᱱᱟᱜ ᱠᱚ ᱵᱤᱛᱠᱤᱞ ᱟᱫᱚ ᱵᱤᱛᱠᱤᱞ ᱜᱤ ᱠᱟᱰᱟ ᱫᱚ ᱢᱟᱱᱮ ᱰᱟᱹᱝᱨᱤ ᱞᱮᱠᱟ ᱟᱨ ᱜᱟᱹᱭ ᱫᱚ ᱵᱤᱛᱠᱤᱞ ᱞᱤᱠᱟ
ᱦᱮᱸ ᱦᱮᱸ ᱩᱱᱠᱩ ᱜᱤ ᱛᱚᱣᱟ ᱠᱚ ᱮᱢᱟ ᱵᱚᱱᱟ ᱟᱨ ᱚᱱᱟ ᱛᱳᱣᱟ ᱠᱩ ᱟᱹᱠᱷᱨᱤᱧ ᱮᱢᱚᱜᱼ ᱱᱩᱠᱩ ᱮ ᱟᱹᱥᱩᱞ ᱦᱚᱸ ᱟᱹᱰᱤ ᱵᱮᱥ ᱜᱤᱭᱟ ᱱᱩᱠᱩ ᱦᱩ ᱵᱤᱛᱠᱤᱞ ᱠᱩ ᱥᱮ ᱠᱟᱰᱟ ᱠᱩ ᱦᱮᱸ ᱥᱮ ᱱᱩᱠᱩ ᱠᱚᱫᱚ ᱠᱟᱰᱟ ᱠᱚᱛᱮ ᱦᱚᱸ ᱥᱤᱭᱟᱹᱜ ᱜᱟᱱᱚᱜᱼᱟ ᱱᱟᱛᱮ ᱵᱤᱛᱠᱟᱹᱣᱟᱜ ᱛᱳᱣᱟ ᱦᱚᱸ ᱦᱮᱸ ᱱᱚᱛᱮ ᱧᱩ ᱦᱚᱸ ᱜᱟᱱᱚᱜᱼᱟ ᱱᱚᱛᱮ ᱟᱹᱠᱷᱨᱤᱧ ᱦᱚᱸ ᱜᱟᱱᱚᱜᱼᱟ ᱦᱮᱸ ᱡᱚᱛᱚ ᱥᱮᱫ ᱜᱮ ᱱᱟᱯᱟᱭ ᱥᱟᱺᱦᱤᱡ ᱟ ᱟᱹᱰᱤ ᱱᱟᱯᱟᱭ ᱟᱵᱚᱣᱟᱜ ᱦᱚᱲᱢᱚ ᱦᱚᱸ ᱛᱟᱦᱮᱱᱟ ᱚ ᱦᱩ
ᱟᱨ ᱠᱟᱰᱟ ᱫᱚ ᱟᱹᱰᱤ ᱠᱚᱢ ᱠᱚ ᱧᱮᱞᱚᱜᱼᱟ ᱰᱟᱹᱝᱨᱤ ᱠᱷᱚᱱ ᱫᱚ
ᱚᱠᱟᱨᱮ ᱟᱨ ᱱᱤᱭᱟᱹ ᱛᱚᱣᱟ ᱚ ᱱᱚᱣᱟ ᱫᱚ ᱤᱭᱟᱹ ᱪᱮᱫ ᱠᱚ ᱞᱟᱹᱭᱟ ᱱᱮ ᱛᱚᱣᱟ ᱡᱟᱦᱟᱸ ᱫᱚ ᱪᱟ ᱵᱮᱱᱟᱣ ᱨᱮᱦᱚᱸ ᱟᱹᱰᱤᱴᱮ ᱥᱟᱵ ᱱᱟᱠᱚ ᱟᱹᱰᱤ ᱵᱮᱣᱦᱟᱨ ᱜᱮᱭᱟ ᱠᱚ
ᱛᱚᱣᱟ ᱪᱟ
ᱦᱩ
ᱚᱱᱟ ᱦᱚᱸ ᱛᱚᱣᱟ ᱪᱟ ᱠᱚ ᱧᱩᱭ ᱜᱮᱭᱟ
ᱦᱩᱭ ᱠᱟᱱᱟ
ᱛᱚᱣᱟ ᱛᱮᱫᱚ ᱟᱭᱢᱟ ᱡᱤᱱᱤᱥ ᱜᱮ ᱡᱚᱢᱟᱜ ᱡᱤᱱᱤᱥ ᱠᱚ ᱛᱮᱭᱟᱨᱟ
ᱦᱮᱸ ᱛᱚᱣᱟᱛᱮ ᱵᱤᱥᱠᱩᱴ ᱦᱚᱸᱠᱚ ᱛᱮᱭᱟᱨᱟ ᱱᱚᱛᱮ ᱦᱮᱸ ᱟᱹᱰᱤ ᱨᱚᱠᱚᱢᱟᱜ ᱡᱚᱢᱟᱜ ᱡᱟᱦᱟᱸ ᱫᱚ ᱤᱠᱷᱟᱹᱱ ᱟᱲᱟᱝ ᱵᱩᱡ ᱟᱵᱚ ᱚᱱᱟ ᱡᱚᱢ ᱨᱮ ᱮᱱᱛᱮ ᱢᱤᱫᱴᱮᱱ ᱨᱟᱹᱥᱠᱟᱹ ᱜᱮᱵᱚ ᱧᱟᱢᱟ ᱥᱮ ᱢᱤᱫᱴᱮᱱ ᱵᱷᱟᱜᱤ ᱵᱩ ᱵᱩᱡᱷᱟᱹᱣ ᱟ
ᱥᱤᱵᱤᱞ ᱟᱹᱭᱠᱟᱹᱜᱼᱟ ᱡᱚᱢᱛᱮ
ᱚ ᱟᱨ ᱚᱠᱟ ᱞᱮᱠᱟ
ᱟᱨ ᱚᱱᱠᱟ ᱞᱮᱠᱟ ᱪᱤᱞᱤ ᱡᱤᱭᱟᱹᱞᱤ ᱠᱚ ᱢᱮᱱᱟᱜ ᱠᱚᱣᱟ ᱚᱱᱠᱟ ᱞᱮᱠᱟ ᱫᱚ ᱚᱱᱠᱟ ᱞᱮᱠᱟ ᱫᱚ ᱥᱟᱫᱚᱢ ᱠᱩ ᱛᱟᱦᱮᱸ ᱠᱟᱱᱟ ᱟᱨ ᱱᱤᱛᱚᱜ ᱦᱚᱸ ᱢᱮᱱᱟᱜ ᱟᱠᱟᱫ ᱠᱚᱣᱟ ᱠᱤᱱᱛᱩ ᱱᱤᱛᱚᱜ ᱫᱚ ᱟᱹᱰᱤ ᱠᱚᱢ ᱧᱚᱜ ᱠᱚ ᱧᱮᱞᱚᱜ ᱠᱟᱱᱟ ᱦᱟᱸᱜ ᱦᱮᱸ ᱵᱟᱝᱠᱷᱟᱱ ᱥᱟᱫᱚᱢ ᱦᱚᱸ ᱟᱹᱰᱤ ᱟᱹᱰᱤᱜᱤ ᱟᱹᱰᱤᱜᱤ ᱞᱟᱹᱠᱛᱤᱭᱟᱱ ᱥᱮ ᱜᱚᱲᱚ ᱠᱚ ᱮᱢ ᱟᱠᱟᱫ ᱵᱚᱱᱟ ᱪᱮᱫᱟᱜ ᱥᱮ ᱞᱟᱦᱟᱛᱮ ᱧᱮᱞ ᱞᱮᱠᱷᱟᱱ ᱟᱜ ᱟᱜ ᱟᱜ ᱥᱟᱫᱚᱢ ᱠᱩ ᱦᱟᱸᱜ ᱡᱟᱦᱟᱸ ᱛᱤᱱᱟᱹᱜ, ᱦᱟᱸᱜ ᱡᱟᱦᱟᱸ ᱛᱤᱱᱟᱹᱜ ᱦᱟᱸᱜ ᱤᱭᱟᱹ ᱠᱚ ᱦᱩᱭ ᱞᱮᱱᱟ ᱞᱟᱹᱲᱦᱟᱹᱭ ᱠᱚ ᱦᱩᱭ ᱞᱮᱱᱟ ᱞᱟᱦᱟᱛᱮ, ᱥᱮᱫᱟᱭ ᱨᱮ ᱟᱫᱚᱢ ᱠᱩᱫᱟ ᱥᱟᱫᱚᱢ ᱠᱩ ᱫᱟᱨᱟᱭ ᱛᱮᱜᱮ ᱥᱟᱫᱚᱢ ᱠᱩ, ᱯᱩᱛᱷᱤ ᱜᱮ ᱫᱮᱡ ᱠᱟᱛᱮᱫ ᱥᱟᱫᱚᱢ ᱪᱮᱛᱟᱱ ᱨᱮ ᱤᱭᱟᱹ ᱠᱟᱛᱮᱡ ᱠᱚ ᱪᱟᱞᱟᱜ ᱠᱟᱱ ᱛᱟᱦᱮᱱᱟ ᱠᱚ᱾ ᱱᱮᱛᱟᱨ ᱦᱚᱸ ᱟᱫᱚᱢ ᱠᱚ ᱧᱮᱞᱚᱜ ᱜᱮᱭᱟ ᱥᱟᱫᱚᱢ ᱫᱟᱨᱮᱭ ᱥᱟᱫᱚᱢ ᱨᱮᱭᱟᱜ᱾ ᱚᱱᱠᱟ ᱥᱟᱫᱚᱢ ᱜᱟᱹᱲᱤ ᱠᱚ ᱢᱮᱱᱟᱜᱼᱟ ᱜᱟᱹᱰᱤ ᱠᱚ ᱟᱫᱚ, ᱫᱮᱡ ᱦᱩᱸ ᱢᱮᱱᱟᱜ ᱜᱮᱭᱟ ᱠᱤᱱᱛᱩ ᱠᱚᱢ ᱪᱟᱵᱟ ᱥᱠᱟᱱᱟ ᱠᱤᱱᱛᱩ᱾
ᱟᱪᱪᱷᱟ ᱥᱟᱫᱚᱢ ᱠᱚᱫᱚ ᱪᱮᱫ ᱠᱚ ᱡᱚᱢ?
ᱦᱮᱸ ᱢᱟ ᱴᱷᱤᱠ ᱦᱮᱸ ᱴᱷᱤᱠ ᱜᱮᱭᱟ ᱚᱠᱛᱚ ᱠᱚ ᱦᱩᱭᱮᱱ ᱛᱟᱞᱟᱝᱼᱟ᱾
ᱴᱷᱤᱠ ᱜᱮᱭᱟ᱾